ᱦᱮᱸ ᱦᱮᱸ ᱡᱚᱦᱟᱨ ᱜᱮ ᱡᱚᱦᱟᱨ ᱜᱮ᱾
ᱦᱳᱭ ᱟᱫᱚ ᱪᱮᱫ ᱱᱟᱦᱟᱜ ᱵᱤᱱ ᱪᱤᱠᱟᱹ ᱵᱟᱲᱟᱭᱮᱜᱼᱟ ᱱᱤᱛᱚᱜ ᱫᱚ?
ᱱᱤᱛᱚᱜ ᱫᱚ ᱪᱤᱠᱟᱹ ᱦᱚᱸ ᱵᱟᱝ ᱜᱮ ᱦᱟᱸᱜ ᱱᱚᱜᱼᱚᱭ ᱠᱟᱹᱴᱤᱡ ᱫᱚᱢᱮ ᱠᱟᱹᱴᱤᱡ ᱞᱤᱧ ᱵᱤᱞᱚᱢ ᱧᱚᱜ ᱱᱟᱜ ᱚᱱᱟ ᱨᱮᱜᱮ ᱤᱥᱤᱱ ᱵᱟᱥᱟᱝ ᱠᱚ ᱦᱩᱭ ᱟᱠᱟᱱ ᱛᱟᱦᱮᱸᱫ ᱟᱫᱚ ᱡᱚᱢ ᱞᱤᱧ ᱫᱩᱲᱩᱵ ᱠᱟᱱᱟ ᱦᱜ ᱱᱟᱥᱮ ᱫᱚ ᱱᱤᱛᱚᱜ ᱫᱚ᱾
ᱟᱪᱪᱷᱟ ᱟᱪᱪᱷᱟ᱾
ᱦᱩᱸᱻ ᱟᱫᱚ ᱠᱟᱹᱢᱤ ᱠᱚᱦ ᱚᱱᱠᱟ ᱜᱮ ᱪᱟᱯ ᱛᱟᱦᱮᱸ ᱠᱟᱱᱟ ᱦᱮᱸ ᱠᱟᱹᱢᱤᱭᱟᱜ ᱠᱟᱹᱴᱤᱡ ᱪᱟᱯ ᱞᱤᱧ ᱛᱟᱦᱮᱸ ᱠᱟᱱ ᱛᱟᱦᱮᱸ ᱠᱟᱹᱴᱤᱡ ᱱᱟᱥᱮ ᱤᱥᱤᱱ ᱵᱟᱥᱟᱝ ᱦᱚᱸ ᱱᱤᱡᱮ ᱛᱮᱜᱮ᱾
ᱟᱪᱪᱷᱟ ᱢᱟᱥᱮ ᱚᱱᱠᱟ ᱫᱚ ᱪᱮᱫ ᱠᱚ ᱚᱱᱠᱟ ᱫᱚ ᱫᱚᱢᱮ ᱵᱤᱱ ᱠᱟᱹᱢᱤ ᱡᱚᱝᱚᱜ ᱠᱟᱱᱟ ᱟᱹᱵᱤᱱ ᱫᱚ?
ᱚᱱᱠᱟ ᱛᱮᱢᱚᱱ ᱠᱟᱹᱢᱤ ᱠᱚᱫᱚ ᱵᱟᱹᱱᱩᱜᱼᱟ ᱱᱚᱝᱠᱟ ᱩᱢ ᱵᱟᱭᱨᱮ ᱠᱚᱨᱮ ᱜᱮ ᱵᱟᱡᱟᱨ ᱠᱚᱨᱮ ᱜᱮ᱾
ᱟᱪᱪᱷᱟ ᱟᱪᱪᱷᱟ᱾
ᱦᱮᱸ ᱟᱫᱚ ᱱᱚ ᱱᱚᱰᱮ ᱢᱤᱫᱴᱟᱝ ᱥᱩᱨ ᱨᱮᱜᱮ ᱦᱟᱜ ᱢᱤᱫᱴᱟᱝ ᱠᱳᱢᱯᱟᱱᱤ ᱢᱮᱱᱟᱜᱼᱟ ᱟᱫᱚ ᱚᱱᱰᱮᱜ ᱪᱟᱞᱟᱜ ᱦᱩᱭᱩᱜᱼᱟ ᱟᱫᱚ ᱱᱚᱝᱠᱟ ᱛᱟᱨᱟᱥᱤᱧᱦᱟᱜ ᱰᱮ ᱥᱤᱯᱴ ᱜᱮ ᱢᱮᱱᱟᱜᱼᱟ᱾ ᱟᱫᱚ ᱵᱟᱨᱭᱟ ᱥᱤᱯᱴ ᱠᱚ ᱢᱮᱱᱟᱜᱼᱟ ᱥᱮᱛᱟᱜ ᱦᱚᱸ᱾ ᱦᱚᱪᱪᱮᱱᱟ ᱫᱚ ᱚᱱᱠᱟ ᱪᱷᱚ ᱜᱷᱚᱱᱴᱟ ᱨᱮᱱᱟᱜ ᱠᱟᱹᱢᱤ᱾ ᱟᱫᱚ ᱟᱹᱞᱤᱧ ᱫᱚ ᱱᱚᱝᱠᱟ ᱛᱤᱠᱤᱱ ᱵᱮᱲᱟ ᱠᱷᱚᱱᱟᱜ ᱱᱚᱝᱠᱟ ᱛᱟᱨᱟᱥᱤᱧ ᱵᱮᱲᱟ ᱦᱟᱹᱵᱤᱡ ᱱᱚᱝᱠᱟᱞᱤᱤᱧ ᱦᱟᱛᱟᱣ ᱟᱠᱟᱫᱟ᱾
ᱚ ᱦᱚᱸ ᱛᱟᱦᱞᱮ ᱟᱵᱤᱱ ᱫᱚᱵᱤᱱ ᱠᱟᱹᱢᱤ ᱜᱮᱭᱟ ᱵᱟᱝ?
ᱦᱮᱸ ᱚᱱᱠᱟ ᱢᱤᱫ ᱵᱟᱨ ᱠᱟᱹᱢᱤ ᱠᱩᱲᱟᱹᱭ ᱫᱚ ᱡᱟᱦᱟᱸ ᱡᱚᱢ ᱱᱤᱡᱮᱛᱮ ᱱᱤᱡᱮ ᱡᱚᱢ ᱟᱹᱥᱩᱞᱚᱜ ᱞᱮᱠᱟ ᱫᱚ ᱢᱤᱫᱵᱟᱨ ᱦᱟᱛ ᱠᱷᱚᱨᱪᱟ ᱠᱚᱫᱚᱞᱤᱧ ᱨᱟᱠᱟᱵ ᱫᱟᱲᱮᱭᱟᱜ ᱜᱮᱭᱟ᱾
ᱟᱪᱪᱷᱟ ᱟᱪᱪᱷᱟ᱾
ᱛᱟᱞᱦᱮ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱫᱟ ᱱᱤᱛᱚᱜ ᱫᱚ?
ᱚᱱᱠᱟ ᱫᱚ ᱟᱞᱤᱧ ᱦᱚᱸ ᱚᱲᱟᱜ ᱠᱚᱨᱮᱜ ᱜᱮ ᱦᱟᱸᱜ᱾
ᱦᱩᱸ ᱦᱩᱸ᱾
ᱟᱨ ᱚᱲᱟᱜ ᱠᱚᱨᱮᱱᱟᱜ ᱠᱟᱹᱢᱤ ᱠᱚ᱾
ᱦᱩᱸ᱾ ᱟᱫᱚ ᱚᱲᱟᱜ ᱠᱚᱨᱮ ᱫᱚ ᱦᱟᱸᱜ ᱱᱤᱛᱚᱜ ᱢᱟ ᱧᱮᱞᱚᱜ ᱠᱟᱱᱟ ᱛᱚ ᱱᱚᱜᱚᱭ ᱪᱟᱥᱮᱫ ᱫᱤᱱ ᱪᱟᱥᱵᱟᱥ ᱜᱮᱦᱟᱸᱜ᱾ ᱟᱹᱰᱤᱴᱟᱜ ᱜᱮ ᱟᱹᱰᱤ ᱡᱟᱭᱜᱟ ᱠᱚᱨᱮ ᱜᱮ ᱥᱮ ᱱᱚᱛᱮ ᱦᱚᱸ ᱚᱲᱟᱜ ᱠᱚᱨᱮ ᱠᱷᱚᱵᱚᱨ
ᱦᱳᱭ ᱦᱳᱭ ᱟᱹᱞᱤᱧ ᱫᱚ ᱱᱚᱜᱼᱚᱭ ᱤᱭᱟᱹ ᱠᱚᱫᱚ ᱚᱱᱠᱟ ᱦᱚᱲ ᱥᱟᱞᱟᱜ ᱠᱟᱹᱢᱤ ᱪᱟᱞᱟᱜ ᱠᱚᱫᱚ ᱱᱟᱦᱚᱜ ᱫᱚᱢᱮᱞᱤᱧ ᱨᱟᱹᱥᱠᱟᱹ ᱵᱟᱲᱟᱜ ᱜᱮᱭᱟ ᱥᱮ ᱦᱚᱲ ᱥᱟᱞᱟᱜ ᱨᱟᱹᱥ ᱠᱟᱹᱢᱤ ᱪᱟᱞᱟᱣ ᱞᱮᱱᱠᱷᱟᱱ ᱫᱚ ᱦᱩᱭᱩᱜ ᱠᱟᱱᱟ ᱜᱚᱞᱯᱷᱚᱭᱟᱠᱚ ᱥᱮᱨᱮᱧᱟᱠᱚ ᱞᱟᱸᱫᱟ ᱵᱟᱲᱟᱭᱟᱠᱚ᱾
ᱦᱩᱸ ᱦᱩᱸ᱾
ᱠᱩᱥᱤᱭᱟᱜ ᱜᱮᱭᱟᱞᱤᱧ ᱚᱱᱟ ᱡᱚᱛᱚᱠᱷᱚᱱ ᱞᱤᱧ ᱠᱩᱥᱤᱭᱟᱜᱼᱟ ᱦᱩᱭᱩᱜ ᱠᱟᱱᱟ ᱠᱟᱹᱢᱤ ᱪᱟᱞᱟᱣ ᱠᱟᱛᱮᱫ ᱫᱚ ᱥᱮᱨᱮᱧ ᱟᱠᱚ ᱛᱚ ᱟᱫᱚ ᱚᱱᱟᱜ ᱜᱮ ᱨᱟᱹᱥᱠᱟᱹ ᱞᱤᱧ ᱵᱩᱡᱷᱟᱹᱣᱟ ᱟᱫᱚᱞᱤᱧ ᱯᱟᱸᱡᱟ ᱠᱟᱠᱚᱣᱟ᱾
ᱦᱮᱸ ᱱᱚᱜᱼᱚᱭ ᱡᱮᱢᱚᱱ ᱱᱟᱥᱮ ᱯᱷᱳᱱ ᱠᱚᱨᱮ ᱦᱚᱸ ᱧᱮᱞ ᱵᱟᱲᱟ ᱠᱮᱫᱼᱟ ᱞᱤᱧ ᱢᱤᱫᱵᱟᱨ ᱵᱷᱤᱰᱭᱳ ᱠᱚᱫᱚ᱾᱾
ᱦᱳᱭ᱾
ᱧᱮᱞᱚᱜ ᱠᱟᱱᱟ ᱡᱟᱦᱟᱸ ᱛᱚᱞᱟ ᱛᱩᱛᱩᱫ ᱠᱚ ᱦᱟᱸᱜ ᱡᱟᱦᱟᱸᱭ ᱢᱩᱱᱤᱥ ᱠᱚᱠᱚ ᱛᱟᱦᱮᱱᱟ ᱟᱵᱚᱨᱮᱱ ᱟᱭᱚ ᱠᱚ᱾
ᱦᱳᱭ ᱦᱳᱭ᱾
ᱟᱫᱚ ᱱᱩᱠᱩ ᱜᱮ ᱦᱟᱜ ᱱᱚᱣᱟ ᱛᱚᱞᱟ ᱛᱩᱫ ᱛᱩᱫ ᱛᱮ ᱥᱮ ᱨᱚᱦᱚᱭ ᱨᱚᱦᱚᱭ ᱛᱮ᱾ ᱚᱱᱠᱟᱜᱮ ᱦᱟᱸᱜ ᱱᱚᱣᱟ ᱥᱚᱨᱦᱟᱭ ᱚᱠᱛᱚ ᱨᱮᱱᱟᱜ ᱢᱤᱫᱵᱟᱨ ᱥᱮᱨᱮᱧ ᱠᱚᱦᱚᱸ ᱥᱮᱨᱮᱧᱮᱜᱼᱟ᱾
ᱦᱳᱭ ᱥᱚᱦᱨᱟᱭ ᱥᱮᱨᱮᱧ ᱫᱚ ᱵᱟᱝᱠᱚ ᱥᱮᱨᱮᱧᱟ ᱵᱟᱹᱫᱽ ᱨᱮᱫᱚ᱾
ᱵᱟᱝᱜᱮ ᱱᱚᱣᱟ ᱥᱚᱨᱦᱟᱭ ᱥᱮᱨᱮᱧ ᱫᱚ ᱵᱟᱹᱞᱤᱧ ᱢᱮᱱᱮᱫᱼᱟ ᱢᱟᱱᱮ ᱱᱚᱣᱟ ᱤᱭᱟᱹ ᱪᱟᱥᱮᱫ ᱫᱤᱱ ᱦᱟᱸᱜ ᱪᱟᱥ ᱥᱚᱢᱚᱭ ᱡᱟᱦᱟᱸ ᱠᱚᱠᱚ ᱥᱮᱨᱮᱧ ᱫᱚ ᱦᱟᱸᱜ ᱟᱫᱚ ᱚᱱᱟ ᱜᱮ ᱦᱟᱸᱜ ᱟᱵᱮᱱ ᱞᱤᱧ ᱠᱩᱞᱤ ᱵᱮᱱᱟ ᱡᱮ ᱟᱵᱮᱱ ᱛᱚᱵᱮᱱ ᱢᱮᱱ ᱠᱮᱫᱟ ᱛᱟᱦᱚᱞᱮ ᱡᱩᱫᱤ ᱵᱮᱱ ᱵᱟᱲᱟᱭ ᱠᱷᱟᱱ ᱢᱮᱱ ᱞᱮᱠᱷᱟᱱ ᱱᱟᱯᱟᱭ ᱠᱚᱜᱼᱟ ᱠᱟᱨᱚᱱ ᱟᱸᱚᱢ ᱦᱚᱸᱞᱤᱧ ᱟᱸᱚᱢ ᱠᱮᱫᱼᱼ ᱜᱮ ᱟᱫᱚ ᱢᱚᱱᱮ ᱢᱟᱭ ᱢᱮᱱᱮᱫ ᱜᱮ ᱡᱮ ᱵᱟᱝ ᱫᱚᱝ ᱠᱟᱱ ᱵᱟᱝ ᱞᱟᱜᱽᱲᱮ ᱵᱟᱝ ᱥᱚᱨᱦᱟᱭ ᱠᱟᱱ ᱵᱟᱝ ᱠᱟᱨᱟᱢ। ᱟᱫᱚ ᱪᱮᱫ ᱦᱟᱸᱜ ᱠᱚ ᱥᱮᱨᱮᱧᱮᱫᱟ ᱚᱱᱠᱟ ᱫᱚ ᱵᱟᱰᱟᱭ ᱵᱟᱝ ᱟᱫᱚ ᱦᱮᱸ ᱵᱩᱡᱷᱟᱹᱜ ᱠᱟᱱᱟ ᱡᱮ ᱦᱩᱸ ᱠᱟᱢ ᱠᱟᱹᱢᱤ ᱚᱠᱛᱚ ᱢᱤᱫᱵᱟᱨ ᱵᱚᱱ ᱥᱮᱨᱮᱧ ᱜᱮᱭᱟ ᱛᱚ।
ᱦᱳᱭ ᱦᱳᱭ ᱟᱫᱚ ᱵᱟᱹᱫᱽ ᱨᱮᱫᱚ ᱞᱟᱜᱽᱲᱮ ᱜᱮ ᱱᱟᱦᱟᱜ ᱠᱚ ᱥᱮᱨᱮᱧᱟ ᱟᱫᱚᱼᱼ ᱚᱱᱠᱟ ᱚᱱᱟ ᱫᱚ ᱵᱟᱹᱫᱽ ᱨᱮᱱᱟᱜ ᱵᱟᱹᱫᱽ ᱞᱮᱠᱟᱛᱮ ᱵᱟᱹᱫᱽ ᱨᱮᱱᱟᱜ ᱨᱟᱦᱟᱼᱼ ᱛᱮ ᱱᱟᱦᱟᱜ ᱠᱚ ᱥᱮᱨᱮᱧᱟ ᱚᱱᱟ ᱦᱚᱸ ᱞᱟᱜᱽᱲᱮ ᱦᱚᱸ ᱵᱟᱨᱭᱟ ᱯᱮᱭᱟ ᱨᱚᱠᱚᱢ ᱨᱟᱦᱟ ᱢᱮᱱᱟᱜᱼᱟᱼᱼ ᱛᱚ ᱟᱫᱚ ᱚᱱᱟ ᱫᱚ ᱡᱷᱚᱛᱚ ᱨᱮᱱᱟᱜ ᱜᱮ ᱦᱩᱭᱩᱜ ᱠᱟᱱᱟ ᱦᱟᱹᱴᱤᱧ ᱢᱮᱱᱟᱜ ᱦᱟᱠᱟᱫᱟ ᱡᱟᱦᱟᱸ ᱫᱚ ᱟᱨ ᱚᱱᱠᱟᱜ ᱜᱮ ᱦᱮᱲᱦᱮᱫ ᱥᱚᱢᱚᱭ ᱦᱚᱸᱠᱚ ᱥᱮᱨᱮᱧᱟ ᱠᱚ। ᱟᱫᱚ ᱤᱨᱚᱜ ᱥᱚᱢᱚᱭ ᱫᱚ ᱦᱟᱸᱜ ᱵᱟᱹᱞᱤᱧ ᱟᱸᱡᱚᱢ ᱟᱠᱟᱫ ᱠᱚᱣᱟ ᱛᱟᱦᱚᱞᱮ ᱟᱫᱚ ᱞᱤᱧ ᱠᱩᱞᱤ ᱮᱫ ᱠᱚᱣᱟ ᱦᱟᱸᱜ ᱢᱤᱫ ᱫᱤᱱ ᱚᱲᱟᱜ ᱨᱮ ᱡᱚᱠᱷᱚᱱ ᱦᱟᱜ ᱟᱹᱞᱤᱧ ᱦᱚᱸ ᱠᱟᱹᱢᱤ ᱞᱤᱧ ᱪᱟᱞᱟᱣ ᱟᱠᱟᱱᱟ ᱛᱚᱠᱷᱚᱱ ᱫᱚ ᱱᱟᱦᱟᱜ ᱟᱞᱮᱼᱼ ᱟᱭᱳ ᱛᱟᱞᱮ ᱜᱮ ᱱᱟᱦᱟᱜ ᱞᱮ ᱠᱟᱹᱢᱤ ᱠᱟᱱᱟ ᱢᱟᱭ ᱠᱟᱹᱢᱤ ᱠᱟᱱᱟ ᱟᱨᱼᱼ ᱠᱟᱹᱠᱤᱢᱟ ᱠᱟᱹᱢᱤ ᱠᱟᱱᱟ ᱢᱟᱱᱮ ᱦᱚᱯᱚᱱ ᱟᱭᱳ ᱱᱟᱦᱟᱜ ᱟᱭᱳ ᱦᱚᱯᱚᱱ ᱟᱭᱳ ᱟᱨᱼᱼ ᱤᱧ ᱦᱟᱸᱜ ᱟᱞᱮ ᱯᱮ ᱦᱚᱲ ᱜᱮᱞᱮ ᱪᱷᱩᱴᱟᱹᱣ ᱟᱠᱟᱱᱟ ᱱᱟᱦᱟᱜ ᱛᱚᱞᱟ ᱞᱮ ᱛᱩᱫᱮᱜᱼᱟ᱾ ᱟᱫᱚ ᱢᱟ ᱜᱚᱜᱮ ᱵᱟᱹᱭ ᱵᱟᱹᱭᱛᱮ ᱵᱩᱦᱩᱲ ᱵᱩᱦᱩᱲᱮ ᱥᱮᱨᱮᱧᱮᱜᱼ ᱟᱭ ᱟᱫᱚ ᱟᱫᱚ ᱩᱱ ᱜᱤᱧ ᱩᱭᱩᱝ ᱠᱟᱫᱮᱭᱟᱹᱧ ᱦᱟᱸᱜ ᱟᱫᱚ। ᱛᱩᱫᱮᱜᱟᱭ ᱛᱟᱦᱚᱞᱮ ᱩᱜᱩᱫ ᱠᱟᱛᱮᱫ ᱟᱫᱚᱧ ᱩᱭᱩᱝ ᱠᱟᱫᱮᱭᱟ ᱟᱫᱚᱧ ᱢᱮᱛᱟᱭ ᱠᱟᱱᱟ ᱢᱟ ᱜᱚ ᱟᱫᱚ ᱟᱸᱡᱚᱢᱼᱼ ᱟᱸᱡᱚᱢ ᱦᱚᱪᱚ ᱞᱤᱧ ᱢᱮ ᱟᱫᱚ ᱟᱢ ᱥᱩᱢᱩᱝ ᱜᱮᱢ ᱥᱮᱨᱮᱧᱮᱜᱼᱟ ᱟᱫᱚ ᱟᱹᱞᱤᱧ ᱫᱚ ᱪᱤᱠᱟᱹ ᱛᱮᱞᱤᱧ ᱴᱷᱤᱠᱟᱹᱭᱟ। ᱟᱚᱭ ᱞᱟᱹᱭ ᱟᱸᱡᱚᱢ ᱧᱟᱢᱼᱼ ᱠᱤᱫᱤᱧᱟᱵᱤᱱ ᱵᱟ ᱟᱫᱚ ᱟᱫᱚᱞᱤᱧ ᱢᱮᱛᱟᱭ ᱠᱟᱱᱟ ᱩᱱᱫᱚ ᱦᱳᱭ ᱟᱫᱚᱢ ᱥᱮᱨᱮᱧᱮᱫᱼᱟ ᱵᱩᱦᱩᱲᱼᱼ ᱜᱩᱦᱩᱲᱚᱜ ᱠᱟᱱᱟ ᱟᱫᱚ ᱵᱟᱹᱞᱤᱧ ᱟᱸᱡᱚᱢ ᱧᱟᱢ ᱢᱮᱭᱟ ᱟᱫᱚ ᱱᱚᱝᱠᱟᱭ ᱞᱟᱹᱭᱮᱫ ᱟᱭ ᱦᱳᱭ ᱥᱮᱨᱮᱧ ᱡᱚᱝ ᱠᱟᱹᱱᱟᱹᱧ ᱛᱟᱦᱚᱞᱮ ᱠᱷᱟᱱ ᱟᱸᱡᱚᱢ ᱦᱚᱪᱚ ᱞᱤᱧ ᱢᱮ ᱟᱫᱚ। ᱟᱫᱚ ᱯᱚᱨᱮ ᱛᱮᱫᱚ ᱞᱟᱸᱫᱟ ᱵᱟᱲᱟ ᱠᱮᱫ ᱛᱮ ᱟᱫᱚ ᱵᱟᱭ ᱥᱮᱨᱮᱧ ᱞᱮᱫᱼᱟ ᱦᱟᱸᱜ ᱟᱫᱚ ᱟᱨᱦᱚᱸ ᱚᱱᱠᱟ ᱜᱮ ᱟᱨᱦᱚᱸ ᱞᱤᱧ ᱛᱷᱤᱨ ᱮᱱ ᱠᱷᱟᱱ ᱟᱹᱞᱤᱧ ᱟᱹᱞᱤᱧ ᱜᱚᱞᱯᱷᱚᱭᱮᱫ ᱠᱷᱟᱱ ᱟᱡ ᱫᱚ ᱟᱨᱦᱚᱸ ᱥᱮᱨᱮᱧᱮᱫᱼᱟ ᱵᱩᱦᱩᱲ ᱵᱩᱦᱩᱲ।
ᱦᱩᱸ ᱟᱫᱚ ᱱᱚᱣᱟ ᱠᱚᱫᱚ ᱦᱟᱸᱜ ᱛᱚ ᱟᱵᱚ ᱵᱚᱱ ᱢᱮᱱᱟ ᱡᱮ ᱱᱚᱜᱼᱚᱭ ᱞᱟᱜᱽᱲᱮ ᱥᱮᱨᱮᱧ ᱡᱟᱦᱟᱸ ᱵᱮᱱ ᱢᱮᱱ ᱠᱮᱫᱟ
ᱦᱳᱭ
ᱟᱫᱚ ᱱᱚᱜᱼᱱᱟ ᱠᱚᱜᱮ ᱦᱟᱸᱜ ᱡᱟᱹᱥᱛᱤ ᱫᱚ ᱧᱮᱞᱟ ᱟᱵᱚᱼᱼ ᱚᱱᱠᱟ ᱠᱟᱹᱢᱤ ᱚᱠᱛᱚ ᱜᱮ ᱦᱟᱸᱜ ᱥᱮ ᱪᱟᱥᱮᱨ ᱫᱤᱱ ᱜᱮ ᱦᱟᱸᱜ ᱡᱟᱦᱟᱸ ᱢᱤᱫᱴᱮᱡ ᱢᱮᱱᱟᱜ ᱛᱟᱵᱚᱱ ᱫᱚ ᱡᱮ ᱥᱮᱫᱟᱭ ᱵᱤᱫᱟᱹᱞ ᱨᱮ ᱡᱟᱦᱟᱸ ᱥᱮᱨᱢᱟ ᱡᱟᱹᱲᱤ ᱫᱟᱜ ᱵᱟᱵᱚᱱ ᱧᱟᱢᱮᱫ ᱛᱟᱦᱮᱸᱫ ᱡᱟᱦᱟᱸ ᱛᱤᱱᱟᱹᱜ ᱮᱭᱟᱭ ᱥᱤᱧ ᱥᱮ ᱢᱚᱬᱮ ᱥᱤᱧ ᱚᱱᱠᱟ ᱠᱚ
ᱦᱳᱭ ᱦᱳᱭ ᱢᱚᱬᱮ ᱥᱤᱧ ᱢᱚᱬᱮ ᱧᱤᱫᱟᱹ ᱦᱟᱸᱜ ᱦᱳᱭ ᱦᱳᱭ
ᱟᱫᱚ ᱱᱚᱣᱟ ᱫᱚ ᱦᱟᱸᱜ ᱧᱮᱞᱚᱜ ᱠᱟᱱᱟ ᱞᱟᱜᱽᱲᱮ ᱠᱟᱛᱷᱟ ᱨᱮᱱᱟᱜ ᱟᱵᱚ ᱦᱚᱸ ᱢᱤᱫᱴᱟᱝ ᱢᱟᱱᱮ ᱥᱮ ᱢᱮᱱᱮᱫ ᱢᱮᱱᱟᱜᱼᱼ ᱛᱟᱵᱚᱱᱟ ᱡᱟᱦᱟᱸ ᱫᱚ ᱞᱟᱜᱽᱲᱮ ᱨᱮᱱᱟ ᱢᱮᱱᱟ ᱫᱚᱵᱚᱱ ᱢᱮᱱᱟ ᱞᱟᱸᱜᱟ ᱞᱟᱲᱮᱡ
ᱞᱟᱸᱜᱟ ᱮᱲᱮ ᱞᱟᱹᱜᱤᱫ
ᱦᱮᱸ ᱚᱱᱟ ᱞᱟᱸᱜᱟ ᱡᱟᱦᱟᱸ ᱞᱟᱲᱮᱡ ᱛᱟᱵᱚ ᱱᱟᱵᱚ ᱡᱟᱦᱟᱸ ᱞᱟᱸᱜᱟ ᱮᱲᱮ ᱠᱟᱛᱮᱫ ᱟᱫᱚ ᱚᱱᱰᱮ ᱠᱷᱚᱱ ᱜᱮ ᱦᱟᱸᱜ ᱟᱵᱚ ᱫᱚ ᱦᱟᱸᱜ ᱱᱚᱣᱟ ᱞᱟᱜᱽᱲᱮ ᱠᱟᱛᱷᱟ ᱫᱚ ᱦᱮᱡ ᱠᱟᱱᱟ ᱦᱮᱸ ᱛᱟᱦᱚᱞᱮ ᱱᱚᱣᱟ ᱫᱚ ᱱᱚᱣᱟ ᱠᱚᱫᱚ ᱦᱟᱸᱜ ᱵᱮᱱ ᱵᱟᱰᱟᱭ ᱜᱮᱭᱟ?
ᱦᱳᱭ ᱵᱟᱲᱟᱭ ᱫᱚᱞᱤᱧ ᱵᱟᱰᱟᱭ ᱜᱮᱭᱟ ᱱᱟᱦᱟᱜ।
ᱦᱩᱸ ᱟᱫᱚ ᱱᱚᱜᱼᱱᱟ ᱠᱚᱜᱮ ᱦᱟᱸᱜ ᱢᱤᱫᱵᱟᱨ ᱞᱟᱜᱽᱲᱮ ᱠᱚᱨᱮᱱᱟᱜ ᱜᱮ ᱦᱟᱸᱜ ᱟᱨᱦᱚᱸ ᱟᱭᱢᱟ ᱦᱟᱹᱴᱤᱧ ᱠᱚ ᱢᱮᱱᱟᱜᱼᱟ ᱦᱟᱸᱜ ᱛᱚ ᱚᱱᱠᱟ ᱫᱚ ᱦᱟᱸᱜ ᱦᱟᱴᱤᱝ ᱠᱚᱫᱚ ᱵᱟᱹᱞᱤᱧ ᱵᱟᱲᱟᱭᱟ ᱟᱹᱞᱤᱧ ᱫᱚᱦᱟᱸᱜ ᱩᱱᱟᱹᱜ ᱫᱚ
ᱦᱳᱭ ᱚᱱᱟ ᱡᱮᱢᱚᱱ ᱞᱟᱜᱽᱲᱮ ᱢᱮᱱᱟᱜ ᱟᱠᱟᱫᱟ ᱦᱮᱸ ᱛᱟᱨᱯᱚᱨᱮ ᱟᱞᱮ ᱥ ᱮᱫᱽ ᱫᱚ ᱟᱨᱦᱚᱸ ᱞᱟᱜᱽᱬᱮ ᱪᱷᱤᱠᱟᱹ ᱠᱚ ᱮᱱᱮᱡᱽ ᱜᱮᱭᱟ ᱡᱟᱦᱟᱸ ᱫᱚ ᱦᱟᱜ ᱥᱮᱨᱮᱧ ᱦᱚᱸ ᱚᱱᱠᱟ ᱢᱮᱱᱟᱜ ᱟᱠᱟᱜ-ᱟ᱾ ᱞᱟᱝᱜᱬᱮ ᱡᱷᱤᱠᱟᱹ ᱛᱟᱨᱯᱚᱨᱮ ᱟᱨᱦᱚᱸ ᱞᱩᱦᱨᱤ ᱢᱮᱱᱟᱜ ᱟᱠᱟᱫᱟ ᱟᱨ ᱰᱟᱱᱴᱟ ᱮᱱᱮᱡᱽ ᱠᱚᱫᱚ ᱚ ᱠᱟᱫᱚ ᱵᱟᱹᱞᱤᱧ ᱟᱸᱧ, ᱧᱩᱛᱩᱢ ᱜᱮᱞᱤᱧ ᱟᱸᱡᱚᱢ ᱠᱟᱜᱼᱟ ᱠᱤᱱᱛᱩ ᱰᱟᱱᱴᱟ ᱮᱱᱮᱡ ᱠᱚᱫᱚ ᱱᱦᱟᱜ ᱵᱟᱹᱞᱤᱧ ᱧᱮᱞ ᱠᱟᱫ ᱠᱚᱣᱟ᱾ ᱞᱟᱝᱜᱲᱮ ᱡᱷᱤᱠᱟᱹ ᱟᱨ ᱚᱱᱟ ᱞᱩᱦᱨᱤ ᱮᱱᱮᱡᱽ ᱠᱚᱜᱮ ᱱᱦᱟᱜ ᱞᱤᱧ ᱵᱟᱲᱟᱭ ᱠᱟᱜᱼᱟ ᱟᱨ ᱡᱟᱦᱟᱸ ᱫᱚ ᱚᱱᱟ ᱞᱟᱝᱜᱲᱮ ᱨᱮᱜᱮ ᱛᱟᱦᱮᱱᱟ ᱟᱨᱚ ᱚᱱᱟ ᱡᱮ ᱚᱱᱟ ᱡᱮᱢᱚᱱ᱾ ᱠᱩᱞᱟᱹᱭ ᱡᱷᱚᱲᱟ ᱠᱚ ᱛᱟᱨᱯᱚᱨᱮ ᱦᱩᱭᱩᱜ ᱠᱩᱞᱟᱹᱭ ᱡᱷᱚᱲᱟ ᱠᱚ ᱛᱟᱨ ᱯᱚᱨᱮ ᱦᱩᱭᱩᱜ ᱠᱟᱱᱟ ᱠᱩᱲᱟᱹᱭ ᱡᱦᱚᱲᱟ ᱥᱮᱨᱮᱧ ᱢᱮᱱᱟᱜ ᱟᱠᱟᱫᱟ ᱛᱚ ᱟᱲᱟᱜ ᱥᱤᱫ ᱥᱮᱨᱮᱧ ᱱᱦᱟᱸᱜ᱾ ᱡᱟᱦᱟᱸ ᱫᱚ ᱟᱨᱚ ᱚᱱᱠᱟᱜᱮ ᱛᱟᱨᱯᱚᱨᱮ ᱢᱮᱱᱟᱜ ᱠᱟᱱᱟ᱾ ᱵᱟᱦᱟ ᱜᱚᱫᱟᱢ ᱦᱟᱸᱜ ᱚᱱᱠᱟᱱᱟᱜ ᱦᱚᱸ ᱥᱮᱨᱮᱧ ᱦᱚᱸ ᱢᱮᱱᱟᱜ ᱟᱠᱟᱫᱟ ᱟᱨ ᱚᱱᱠᱟ ᱜᱮᱢ ᱮᱱᱮᱡᱽᱼᱟ᱾ ᱛᱟᱦᱚᱞᱮ ᱚᱱᱟ ᱠᱚᱦᱚᱸ ᱟᱹᱞᱤᱧ ᱫᱚ ᱢᱟᱱᱮ ᱮᱱᱮᱡ ᱥᱮᱨᱮᱧ ᱫᱚ ᱟᱹᱰᱤ ᱡᱳᱨ ᱜᱮ ᱞᱟᱹᱭ ᱞᱮᱠᱷᱟᱱ ᱫᱚ ᱟᱹᱰᱤ ᱡᱳᱨ ᱜᱮ ᱟᱹᱞᱤᱧ ᱫᱚ ᱨᱩᱥᱤ ᱠᱟᱹ ᱧᱚᱜ ᱜᱮᱭᱟᱞᱤᱧ ᱱᱦᱟᱸᱜ ᱢᱟᱱᱮ ᱡᱩᱫᱤ ᱡᱟᱦᱟᱸ ᱨᱮ ᱱᱦᱟᱜ ᱨᱩ ᱥᱟᱰᱮ ᱟᱸᱡᱚᱢ ᱞᱮᱱᱠᱷᱟᱱ ᱜᱮ᱾ ᱢᱚᱱᱮ ᱫᱚ ᱦᱟᱸᱜ ᱮ ᱢᱮᱱ ᱜᱚᱫᱟ ᱡᱮ ᱪᱚᱞᱚ ᱮᱱᱮᱡᱽ ᱱᱤᱛᱚᱜ ᱫᱚ ᱮᱱᱮᱡᱽ ᱛᱮᱜᱮ ᱦᱩᱭᱩᱜ ᱛᱟᱹᱟᱞᱤᱧᱟ ᱦᱟᱸᱜ ᱢᱟᱱᱮ ᱚᱱᱠᱟ ᱢᱤᱫᱴᱟᱝ ᱨᱟᱹᱥᱠᱟᱹ ᱞᱤᱧ ᱵᱩᱡᱷᱟᱹᱣᱟ ᱡᱮ ᱵᱚᱨᱚᱢ ᱵᱟᱹᱞᱤᱧ ᱡᱚᱢ ᱜᱚᱫᱟ ᱱᱦᱟᱸᱜ᱾ ᱚᱱᱠᱟ ᱦᱩᱭ ᱟᱠᱟᱱᱟ ᱡᱮ ᱟᱹᱛᱩ ᱠᱚᱨᱮ ᱡᱟᱦᱟᱸ ᱫᱚ ᱨᱩᱣᱟᱹᱜ ᱠᱟᱱ ᱛᱟᱦᱮᱫᱽ ᱟᱹᱞᱤᱧ ᱱᱦᱟᱜ ᱡᱟᱸᱜᱟ ᱦᱳᱭᱛᱚ ᱪᱮᱫ ᱜᱮᱫ ᱞᱮᱱᱟ ᱥᱤᱞᱤᱧ ᱪᱤᱠᱟᱹ ᱞᱮᱱ ᱛᱟᱦᱮᱸᱫᱽ ᱡᱟᱦᱳᱠᱞᱤᱧ ᱵᱟᱡᱟᱣ ᱞᱮᱱ ᱛᱟᱦᱮᱸᱫᱚᱜ ᱟᱱ᱾ ᱟᱫᱚ ᱱᱦᱟᱸᱜ ᱯᱷᱩᱞᱟᱹᱣ ᱟᱠᱟᱱ ᱛᱟᱹᱞᱤᱧᱟ ᱵᱟᱹᱞᱤᱧ ᱛᱟᱲᱟᱢ ᱫᱟᱲᱮᱭᱟᱜ ᱠᱟᱱᱟ ᱫᱚᱢᱮ ᱫᱚ ᱱᱦᱟᱸᱜ᱾
ᱦᱮᱸ᱾
ᱟᱫᱚᱞᱤᱧ ᱞᱟᱹᱭ ᱮᱫᱟ ᱡᱮ ᱟᱫᱚ ᱚᱸᱰᱮ ᱮᱱᱮᱡ ᱠᱟᱱᱟ ᱱᱟᱜ ᱠᱚ ᱟᱠᱷᱲᱟ ᱨᱮ ᱱᱟᱜ ᱞᱟᱝᱜᱲᱮ ᱮᱱᱮᱡᱽ ᱦᱩᱭᱩᱜ ᱠᱟᱱᱟ, ᱟᱫᱚ ᱟᱭᱳᱭ ᱞᱟᱹᱭᱫᱟ ᱛᱟᱦᱚᱞᱮ ᱟᱢ-ᱢᱟ ᱡᱟᱸᱜᱟ ᱦᱟᱹᱥᱩᱭᱮᱫᱽ ᱢᱮᱭᱟ ᱛᱟᱦᱚᱞᱮ ᱟᱞᱚᱢ ᱪᱟᱞᱟᱜᱼᱟ, ᱟᱞᱮ ᱜᱮ ᱱᱦᱟᱸᱜ ᱞᱮ ᱪᱟᱞᱟᱜᱼᱟ᱾ ᱢᱮᱛᱟᱜ ᱠᱟᱱᱟ ᱚᱠᱚᱭ ᱞᱟᱹᱭᱮᱫᱽᱼᱟᱭ ᱤᱧ ᱫᱚ ᱵᱟᱝ ᱦᱟᱹᱥᱩᱭᱤᱧ ᱠᱟᱱᱟ ᱤᱧ ᱫᱚ ᱵᱮᱥ ᱜᱤᱭᱟᱹᱧ᱾
ᱢᱟᱱᱮ ᱱᱚᱛᱮ ᱫᱚ ᱦᱟᱸᱜ ᱢᱟᱱᱮ ᱦᱚᱲᱢᱚ ᱡᱤᱣᱤ ᱨᱮ ᱦᱟᱹᱥᱩ ᱢᱮᱱᱟᱜ ᱨᱮᱦᱚᱸ ᱢᱚᱱᱮ ᱫᱚ ᱦᱟᱸᱜ ᱦᱟᱸᱰᱮ ᱟᱠᱷᱲᱟ ᱨᱮ ᱢᱮᱱᱟᱜᱼᱟ᱾
ᱦᱳᱭ-ᱦᱳᱭ-ᱦᱳᱭ᱾
ᱦᱮᱸ᱾
ᱡᱟᱦᱟᱸᱫᱚ ᱱᱦᱟᱜ ᱞᱟᱹᱭ ᱟᱠᱟᱜ ᱟᱠᱚ ᱡᱮ ᱮᱱᱮᱡᱽ ᱯᱟᱹᱨᱠᱟᱹᱣ ᱡᱟᱸᱜᱟ ᱟᱨ ᱥᱮᱨᱮᱧ ᱯᱟᱹᱨᱠᱟᱹᱣ ᱢᱚᱪᱟ ᱫᱚ ᱦᱩᱭᱩᱜ ᱠᱟᱱᱟ ᱩᱱᱫᱚ ᱪᱮᱫ ᱦᱚᱸ ᱵᱟᱭ ᱟᱠᱚᱴ ᱫᱟᱲᱮᱭᱟᱢᱟᱭ᱾
ᱦᱮᱸ ᱮᱠᱟᱞ ᱜᱮ ᱮᱠᱟᱞ ᱜᱮ᱾
ᱦᱳᱭ ᱟᱭᱳ ᱦᱚᱸ ᱟᱫᱚ ᱥᱮᱨᱮᱧ ᱵᱟᱲᱟᱭ ᱜᱮᱭᱟᱭ ᱠᱤᱱᱛᱩ ᱚᱱᱠᱟ ᱫᱚ ᱩᱱᱤ ᱫᱚ ᱟᱠᱷᱲᱟ ᱨᱮ ᱪᱟᱞᱟᱣ ᱠᱟᱛᱮ ᱫᱚ ᱫᱚᱢᱮ ᱫᱚ ᱵᱟᱭ ᱥᱮᱨᱮᱧ ᱜᱮᱭᱟ ᱠᱤᱱᱛᱩ ᱥᱮᱨᱮᱧ ᱫᱚᱭ ᱥᱮᱨᱮᱧ ᱜᱮᱭᱟ᱾ ᱟᱫᱚ ᱩᱱᱤ ᱫᱚᱭ ᱞᱟᱹᱭᱟ ᱤᱧ ᱫᱚ ᱞᱟᱡᱟᱣ ᱜᱤᱧ ᱵᱩᱡᱦᱟᱸᱣᱮᱜ-ᱟ ᱤᱧ ᱫᱚ ᱵᱟᱹᱧ ᱥᱮᱨᱮᱧᱟ᱾ ᱟᱫᱚ ᱮᱱᱛᱮ ᱨᱮᱦᱚᱸ ᱚᱲᱟᱜ ᱠᱚᱨᱮ ᱫᱚ ᱦᱩᱭᱩᱜ ᱠᱟᱱᱟ᱾ ᱟᱭᱳ ᱥᱟᱞᱟᱜ ᱤᱧ ᱫᱚᱧ ᱥᱮᱨᱮᱧ ᱵᱟᱲᱟᱭ ᱜᱮ ᱛᱟᱦᱮᱸᱫ ᱟᱫᱚ ᱱᱮᱛᱟᱨ ᱫᱚ ᱚᱱᱠᱟ ᱫᱚ ᱟᱡ ᱦᱚᱸ ᱚᱱᱠᱟ ᱵᱟᱭ ᱥ ᱮᱨᱮᱧ ᱵᱟᱲᱟᱭ ᱜᱮᱭᱟ ᱟᱨ ᱵᱟᱝᱠᱷᱟᱱ ᱩᱱᱫᱤᱱ ᱫᱚ ᱱᱦᱟᱸᱜ ᱫᱚᱢᱮ ᱦᱟᱸᱜ ᱞᱤᱧ ᱢᱟᱡᱷᱮ ᱢᱚᱫᱽ ᱱᱚᱜ-ᱚᱭ ᱱᱦᱟᱜ ᱡᱟᱦᱟᱸ ᱨᱮ ᱫᱩᱲᱩᱵᱽ ᱠᱚᱜᱼᱟᱞᱤᱧ ᱡᱩᱫᱤ ᱟᱫᱚᱞᱤᱧ ᱥᱮᱨᱮᱧ ᱵᱟᱲᱟᱭ ᱜᱮᱭᱟ ᱟᱫᱚ ᱱᱮᱛᱟᱨ ᱫᱚ ᱚᱱᱠᱟ ᱫᱚ ᱥᱮᱨᱮᱧ ᱵᱟᱲᱟ ᱫᱚ ᱵᱟᱝ ᱦᱩᱭᱩᱜ ᱠᱟᱱ ᱜᱮᱭᱟ᱾
ᱟᱫᱚ ᱱᱚᱜᱼᱚᱭ ᱛᱚ ᱠᱟᱛᱷᱟ ᱨᱮᱦᱚᱸ ᱟᱹᱞᱤᱧ ᱫᱚᱞᱤᱧ ᱵᱟᱲᱟᱭᱟ ᱡᱮ ᱦᱟᱸᱜ ᱱᱚᱜᱼᱚᱭ ᱟᱵᱚ ᱥᱟᱱᱛᱟᱲ ᱠᱚᱫᱚ ᱦᱟᱸᱜ ᱡᱟᱦᱟᱸ ᱵᱚ ᱵᱟᱦᱟ ᱥᱚᱦᱨᱟᱭ ᱠᱚᱨᱮ ᱮᱱᱮᱡᱽ ᱥᱮᱨᱮᱧ ᱡᱟᱦᱟᱸ ᱠᱚ ᱢᱮᱱᱟᱜ ᱛᱟᱵᱚᱱᱟ᱾ ᱟᱫᱚ ᱱᱚᱣᱟ ᱠᱚᱨᱮ ᱫᱚ᱾ ᱦᱟᱸᱜ ᱧᱮᱞᱚᱜ ᱠᱟᱱᱟ ᱡᱮ ᱟᱵᱚ ᱚᱲᱟᱜ ᱨᱮᱱ ᱜᱷᱟᱨᱚᱸᱡᱽ ᱨᱮᱱ ᱫᱟᱹᱭ ᱫᱟᱫᱟ ᱦᱤᱞᱤ ᱥᱮ ᱟᱭᱳ ᱥᱟᱛᱮ ᱥᱮ ᱵᱟᱵᱟ ᱥᱟᱛᱮ ᱱᱚᱝᱠᱟ ᱥᱟᱵᱽ ᱯᱟᱱᱛᱮ ᱠᱟᱛᱮᱜ ᱮᱱᱮᱡᱽ ᱥᱮ ᱥᱮᱨᱮᱧ ᱱᱚᱣᱟ ᱫᱚ ᱵᱟᱹᱲᱤᱡ ᱫᱩᱜᱤ ᱫᱚ ᱵᱟᱵᱚᱱ ᱢᱮᱛᱟᱜ ᱠᱟᱱᱟ, ᱢᱟᱱᱮ ᱱᱚᱣᱟ ᱫᱚ ᱦᱟᱸᱜ ᱟᱵᱚᱣᱟᱜ ᱱᱚᱣᱟ ᱫᱚ ᱟᱵᱚ ᱥᱮᱨᱣᱟ ᱨᱮᱱᱟᱜ ᱨᱟᱹᱥᱠᱟᱹᱜ ᱠᱟᱱᱟ ᱱᱚᱰᱮ ᱫᱚ ᱟᱹᱰᱤ ᱡᱟᱭᱜᱟ ᱨᱮ ᱟᱹᱰᱤ ᱨᱚᱠᱚᱢ ᱨᱚᱲ ᱦᱚᱸ ᱟᱸᱡᱚᱢᱚᱜ-ᱟ ᱡᱮ, ᱵᱟᱝ ᱦᱮᱸ ᱪᱤᱠᱟᱹᱛᱮ ᱟᱹᱠᱤᱱ ᱵᱚᱭᱦᱟ ᱥᱮ ᱟᱡ ᱟᱭᱳ ᱥᱟᱛᱮ ᱥᱮ ᱵᱟᱵᱟ ᱥᱟᱛᱮ ᱱᱟᱥᱮ ᱡᱩᱫᱤ ᱟᱭᱳ ᱡᱩᱫᱤ ᱧᱩ ᱜᱚᱫ ᱠᱟᱜ ᱥᱮ ᱵᱟᱵᱟ ᱯᱟᱞᱮ ᱧᱩ ᱜᱚᱫ ᱠᱟᱜ ᱟᱫᱚ ᱧᱩ ᱫᱚᱠᱚ ᱧᱩᱭᱮᱫ ᱜᱮᱭᱟ, ᱟᱫᱚ ᱨᱟᱹᱥᱠᱟᱹ ᱫᱚ ᱨᱟᱹᱥᱠᱟᱹ ᱜᱮ ᱚᱲᱟᱜ ᱦᱚᱲ ᱥᱚᱸᱜᱮ ᱨᱟᱹᱥᱠᱟᱹ ᱨᱮᱫᱚ ᱢᱟᱱᱟ ᱫᱚ ᱵᱟᱹᱱᱩᱜ‌ ᱟᱱᱤᱡ-ᱟ ᱾
ᱦᱳᱭ ᱦᱳᱭ ᱦᱳᱭ᱾
ᱦᱩᱸ᱾ ᱥᱮ ᱱᱚᱜᱼᱚᱭ ᱵᱮᱱ ᱢᱮᱱ ᱠᱮᱫ ᱞᱮᱠᱟ ᱡᱮ, ᱮᱱᱮᱡ ᱥᱮᱨᱮᱧ ᱫᱚ ᱟᱹᱰᱤ ᱜᱮ ᱦᱟᱸᱜ ᱵᱮᱱ ᱯᱟᱹᱨᱩᱠᱷᱤᱭᱟᱹ ᱜᱮᱭᱟ ᱵᱟᱰᱟᱭ ᱜᱮᱭᱟ ᱵᱮᱱ ᱾ ᱟᱫᱚ ᱦᱟᱸᱜ ᱱᱚᱜ-ᱚᱭ ᱟᱹᱰᱤ ᱢᱟᱱᱮ ᱫᱩᱠ ᱦᱚᱸ ᱫᱩᱠ ᱨᱮᱱᱟᱜ ᱠᱟᱛᱷᱟ ᱠᱟᱱᱟ ᱡᱮ ᱵᱟᱝ ᱡᱟᱸᱜᱟ ᱨᱮ ᱵᱮᱱ ᱵᱟᱡᱟᱣ ᱞᱮᱱᱟ ᱥᱮ ᱨᱩᱣᱟᱹ ᱛᱮᱱᱟᱜ ᱛᱟᱦᱮᱸ ᱠᱟᱱ ᱛᱟᱵᱮᱱᱟ ᱾
ᱦᱳᱭ᱾
ᱟᱨ ᱨᱟᱹᱥᱠᱟᱹ ᱨᱮᱱᱟᱜ ᱠᱟᱛᱷᱟ ᱦᱚᱸ ᱠᱟᱱᱟ ᱡᱮ, ᱟᱠᱷᱲᱟ ᱨᱮ ᱴᱟᱢᱟᱠ ᱛᱩᱢᱫᱟᱜ ᱥᱟᱫᱮ ᱠᱟᱱᱟ ᱢᱚᱱᱮ ᱢᱟ ᱚᱨ ᱮᱜ ᱟᱭ ᱾
ᱦᱮᱸ ᱦᱮᱸ, ᱮᱱᱛᱮ ᱨᱮᱦᱚᱸ ᱟᱫᱚ ᱚᱱᱮ ᱪᱟᱞᱟᱠ ᱱᱟᱞᱤᱧ ᱟᱫᱚ ᱚᱱᱠᱟ ᱛᱮᱜᱮ ᱞᱤᱧ ᱮᱱᱮᱡ ᱠᱮᱫ ᱜᱮᱭᱟ, ᱟᱫᱚ ᱩᱱᱫᱚ ᱦᱟᱸᱜ ᱦᱟᱹᱥᱩ ᱦᱚᱸ ᱵᱟᱝ ᱦᱟᱹᱥᱩ ᱞᱮᱜ‌ ᱞᱤᱧᱟᱹ ᱾ ᱟᱫᱚ ᱪᱟᱵᱟᱭᱮᱱᱟ ᱚᱱᱮ ᱾
ᱟᱫᱚ ᱚᱱᱮ ᱦᱟᱸᱜ ᱚᱸᱰᱮ ᱚᱱᱟ ᱨᱮᱜᱮ ᱦᱮᱸ, ᱟᱨ ᱠᱟᱛᱷᱟ ᱫᱚ ᱱᱚᱣᱟ‌ ᱜᱮ ᱠᱟᱱᱟ ᱡᱮ ᱟᱵᱚ ᱫᱚ ᱨᱟᱹᱥᱠᱟᱹ ᱨᱮ ᱛᱟᱦᱮᱸ ᱞᱮᱱ ᱠᱷᱟᱱ ᱚᱱᱟ ᱦᱟᱹᱥᱩ, ᱪᱤᱱᱛᱟᱹ ᱥᱮ ᱫᱩᱠ ᱡᱤᱱᱤᱥ ᱫᱚ ᱦᱟᱸᱜ ᱵᱟᱝ ᱛᱟᱦᱮᱱ ᱛᱟᱵᱚᱱᱟ ᱾
ᱦᱳᱭ ᱦᱳᱭ ᱾ ᱟᱹᱞᱤᱧ ᱫᱚ ᱚᱱᱮ ᱫᱚ ᱟᱹᱰᱤ ᱡᱟᱦᱟᱸ ᱛᱤᱱᱟᱹᱜ ᱠᱚᱥᱴᱚ ᱞᱤᱧ ᱧᱟᱢ ᱨᱮᱦᱚᱸ ᱟᱜ ᱩᱱᱟᱹᱜ ᱫᱚ ᱡᱮ ᱚᱱᱠᱟ ᱨᱩᱣᱟᱹᱜ ᱨᱮᱦᱚᱸ ᱞᱤᱧ ᱚᱱᱠᱟ ᱜᱤᱛᱤᱡ ᱛᱷᱤᱨ ᱠᱚᱫᱚ ᱵᱟᱝ ᱥᱟᱱᱟ ᱞᱤᱧᱟ ᱾ ᱨᱩᱣᱟᱹᱜ ᱨᱮᱦᱚᱸ ᱞᱮ ᱟᱞᱮ ᱫᱚ ᱫᱟᱬᱟ ᱵᱟᱲᱟ ᱜᱮ ᱥᱟᱱᱟ ᱞᱤᱧᱟ ᱡᱮ ᱫᱩᱲᱩᱵ ᱠᱚᱜ, ᱚᱱᱠᱟ ᱡᱟᱦᱟᱸᱱᱟᱜ ᱜᱮ ᱦᱟᱱᱟ ᱱᱟᱣᱟ ᱢᱟᱱᱮ ᱠᱟᱹᱢᱤ ᱨᱮ ᱠᱟᱹᱢᱤ ᱥᱟᱱᱟ ᱞᱤᱧᱟ ᱟᱫᱚ ᱜᱤᱛᱤᱡ ᱠᱚᱜ ᱫᱚ ᱵᱟᱝ ᱥᱟᱱᱟ ᱞᱤᱧᱟ, ᱜᱤᱛᱤᱡ ᱠᱷᱟᱱ ᱜᱮ ᱦᱚᱭᱛᱳ ᱟᱹᱰᱤ ᱢᱟᱱᱮ ᱟᱹᱰᱤ ᱠᱚᱥᱴᱚ ᱛᱮᱞᱤᱧ ᱜᱤᱛᱤᱡ ᱠᱚᱜ-ᱟ ᱾
ᱦᱮᱸ ᱱᱚᱣᱟ ᱠᱟᱛᱷᱟ ᱦᱚᱸ ᱡᱚᱛᱷᱟᱛ ᱜᱮᱵᱮᱱ ᱢᱮᱱᱮᱫ-ᱟ, ᱢᱮᱱᱠᱷᱟᱱ ᱱᱚᱸᱰᱮ ᱟᱹᱞᱤᱧ ᱢᱤᱫᱴᱮᱡ ᱠᱟᱛᱷᱟ ᱞᱤᱧ ᱩᱭᱦᱟᱹᱨᱮᱜ-ᱟ ᱾ ᱡᱮ ᱱᱚᱜ-ᱚᱭ ᱡᱮᱢᱚᱱ ᱨᱩᱣᱟᱹ ᱥᱮ ᱨᱳᱜᱽ ᱟᱡᱟᱨᱚᱜ ᱠᱟᱱᱟ ᱩᱱ ᱚᱠᱛᱚ ᱫᱚ ᱦᱟᱸᱜ ᱟᱵᱚ ᱫᱚ ᱫᱩᱲᱩᱵ ᱜᱤᱛᱤᱡ ᱥᱮ ᱵᱤᱪᱷᱱᱟᱹ ᱜᱮᱵᱚᱱ ᱯᱟᱸᱡᱟᱭᱟ ᱾ ᱢᱮᱱᱠᱷᱟᱱ ᱟᱵᱚ ᱟᱭᱢᱟ ᱦᱚᱲ ᱜᱮ ᱠᱚ ᱢᱮᱱᱟ ᱥᱮ ᱟᱵᱚ ᱵᱚᱱ ᱠᱷᱚᱡᱚᱜ-ᱟ ᱡᱮ ᱵᱟᱝ ᱵᱤᱪᱷᱱᱟᱹ ᱨᱮᱫᱚ ᱵᱟᱝ ᱵᱚᱱ ᱜᱤᱛᱤᱡ ᱛᱷᱤᱨ ᱠᱚᱜᱼᱟ ᱵᱟᱝ ᱵᱚᱱ ᱫᱩᱲᱩᱵ ᱠᱚᱜᱼᱟ ᱾ ᱡᱟᱦᱟᱸᱱᱟᱜ ᱵᱚᱱ ᱡᱟᱦᱟᱸᱱᱟᱜ ᱵᱚᱱ ᱠᱟᱹᱢᱤᱭᱟ, ᱟᱫᱚ ᱟᱹᱞᱤᱧ ᱞᱤᱧ ᱢᱚᱱᱮᱭᱟ ᱵᱟᱝ ᱢᱟ ᱟᱹᱰᱤ ᱜᱟᱱ ᱜᱮᱛᱚ ᱧᱮᱞᱚᱜᱼᱟ ᱡᱮ, ᱟᱵᱚ ᱡᱤᱨᱟᱹᱣ ᱢᱮᱱᱛᱮ ᱥᱮ ᱱᱚᱝᱠᱟ ᱨᱩᱣᱟᱹ ᱦᱟᱹᱥᱩ ᱛᱮᱜᱮ ᱵᱤᱪᱷᱱᱟᱹ ᱠᱷᱚᱱ ᱜᱮ ᱦᱟᱸᱜ ᱥᱚᱨᱚᱜ ᱯᱚᱨᱤ ᱥᱮᱫ ᱫᱚ ᱵᱚᱱ ᱛᱟᱲᱟᱢ ᱟ ᱾
ᱦᱳᱭ ᱦᱳᱭ᱾
ᱟᱫᱚ ᱢᱚᱱᱮᱭ ᱢᱮᱱᱟ ᱡᱮ ᱵᱟᱝ ᱜᱤᱛᱤᱡ ᱛᱷᱤᱨ ᱩᱪᱤᱛ ᱫᱚ ᱵᱟᱝ ᱠᱟᱱᱟ, ᱠᱟᱨᱚᱱ ᱦᱟᱸᱜ ᱢᱮᱱᱢᱟ ᱵᱤᱪᱷᱱᱟᱹ ᱢᱟᱭ ᱦᱚᱦᱚᱭ ᱜᱮ ᱡᱮ, ᱵᱟᱝ ᱦᱤᱡᱩᱜ ᱢᱮ ᱡᱤᱨᱟᱹᱜ ᱢᱮ ᱢᱮᱱᱛᱮ᱾ ᱟᱫᱚ ᱚᱠᱛᱚ ᱩᱱ ᱚᱠᱟᱞᱮᱠᱟ ᱛᱟᱦᱮᱱᱟ ᱦᱟᱸᱜ ᱚᱱᱟ ᱫᱚ ᱦᱟᱸᱜ, ᱟᱵᱚ ᱫᱚ ᱵᱟᱝ ᱵᱚᱱ ᱵᱟᱲᱟᱭᱟ ᱾ ᱢᱮᱱᱠᱷᱟᱱ ᱟᱹᱞᱤᱧ ᱫᱚᱞᱤᱧ ᱢᱚᱱᱮᱭᱟ ᱡᱮ, ᱱᱚᱜᱼᱚᱭ ᱟᱵᱮᱱ ᱵᱮᱱ ᱞᱟᱹᱭ ᱠᱮᱫ ᱞᱮᱠᱟ ᱠᱟᱡᱮ ᱵᱟᱝ ᱩᱸ ᱫᱩᱠ ᱦᱟᱨᱠᱮᱛ ᱛᱟᱦᱮᱱ ᱨᱮᱦᱚᱸ ᱨᱟᱹᱥᱠᱟᱹ ᱨᱮ ᱛᱟᱦᱮᱱ ᱦᱩᱭᱩᱜ-ᱟ ᱨᱚᱲ ᱜᱚᱞᱯᱷᱚ ᱦᱩᱭᱩᱜ-ᱟ ᱞᱟᱸᱫᱟ ᱦᱩᱭᱩᱜ-ᱟ᱾
ᱦᱳᱭ ᱦᱳᱭ ᱦᱳᱭ ᱟᱨ ᱟᱹᱞᱤᱧ ᱫᱚ ᱱᱚᱝᱠᱟ ᱞᱤᱧ ᱞᱟᱹᱭᱟ ᱡᱮ ᱦᱳᱭ ᱴᱷᱤᱠᱜᱮᱭᱟ ᱫᱩᱠ ᱩᱠ ᱨᱮ ᱛᱟᱦᱮᱱᱟᱵᱤᱱ ᱚᱱᱟ ᱫᱚ ᱮ ᱡᱩᱫᱤ ᱫᱩᱠ ᱨᱮ ᱢᱮᱱᱟᱜ ᱟᱠᱟᱫ ᱵᱤᱱᱟ ᱦᱚᱲ ᱫᱚᱧ ᱧᱮᱞ ᱵᱤᱱᱟ ᱡᱮ ᱫᱩᱠ ᱨᱮ ᱦᱮᱱᱟᱜ ᱠᱟᱫᱤᱭᱟ ᱠᱤᱱᱛᱩ ᱛᱩ ᱩᱱᱤ ᱫᱚ ᱢᱚᱱᱮ ᱢᱚᱱᱮ ᱛᱮᱫᱚ ᱦᱚᱲ ᱫᱚᱭ ᱠᱩᱥᱤᱜ-ᱟ ᱱᱚᱝᱠᱟᱭ ᱞᱟᱹᱭᱟ ᱡᱮ ᱚᱱᱠᱟ ᱟᱹᱰᱤᱜᱟᱱ ᱦᱚᱲ ᱢᱮᱱᱟᱜ ᱠᱚᱣᱟ ᱛᱚ ᱟᱨ ᱡᱟᱦᱟᱱᱟᱜ ᱟ ᱟᱹᱵᱤᱱ ᱡᱟᱦᱟ ᱱᱚᱜᱚᱭ ᱟᱵᱤᱱ ᱵᱤᱱ ᱫᱩᱠ ᱠᱟᱱᱟ ᱫᱩᱠ ᱠᱟᱛᱷᱟ ᱱᱟᱜ ᱦᱚᱲ ᱵᱤᱱ ᱢᱮᱛᱟᱜ ᱠᱚᱣᱟᱢ ᱩᱱᱤ ᱫᱚ ᱦᱳᱭ ᱟᱸᱡᱚᱢ ᱠᱮᱫ ᱛᱟᱵᱤᱱᱟᱭ ᱚᱱᱠᱟ ᱩᱱᱟᱹᱜ ᱫᱚ ᱦᱟᱸᱜ ᱵᱟᱭ ᱠᱮᱭᱟᱨᱟᱜ ᱛᱟᱵᱤᱱᱟ ᱥᱮ ᱵᱟᱭ ᱪᱤᱱᱛᱟᱹ ᱦᱟᱜ ᱛᱟᱵᱤᱱᱟ ᱡᱮ ᱫᱩᱠ ᱨᱮ ᱦᱮᱱᱟᱜ ᱵᱤᱱᱟ ᱥᱮ ᱟᱵᱤᱱ ᱡᱟᱦᱟᱱᱟᱜ ᱫᱤᱥ ᱦᱩᱫᱤᱥᱮ ᱮᱢᱟ ᱵᱤᱱᱟ ᱩᱱᱤ ᱫᱚ ᱩᱱᱠᱟ ᱫᱚ ᱵᱟᱝᱟ ᱟᱫᱚ ᱱᱚᱝᱠᱟᱞᱤᱧ ᱞᱟᱹᱭᱟ ᱡᱮ ᱚᱱᱠᱟᱱᱟᱜ ᱫᱩᱠ ᱠᱩᱫᱚ ᱫᱩᱠ ᱜᱮ ᱢᱟᱱᱮ ᱫᱩᱠ ᱛᱟᱦᱮᱱ ᱨᱮᱦᱚᱸᱢ ᱡᱮ ᱦᱚᱲ ᱫᱚ ᱟᱞᱚᱢ ᱵᱟᱲᱟᱭ ᱦᱚᱪᱚᱭᱮᱭᱟ ᱡᱮ ᱟᱢ ᱫᱚ ᱫᱩᱠ ᱨᱮ ᱢᱮᱱᱟᱢᱟ ᱢᱮᱱᱛᱮ ᱵᱟᱠᱷᱟᱡ ᱩᱱᱤ ᱫᱚ ᱚᱠᱚᱭ ᱫᱩᱠ ᱨᱮ ᱦᱮᱱᱟᱜ ᱠᱚᱣᱟ ᱛᱟᱦᱚᱭ ᱯᱚᱥᱚᱲᱟ ᱢᱮᱭᱟ ᱡᱮ ᱦᱮᱸ ᱩᱱᱤ ᱫᱚ ᱫᱩᱠ ᱨᱮ ᱦᱮᱱᱟᱜ ᱠᱟᱫᱟ ᱛᱟᱦᱚᱞ ᱟᱨᱦᱚᱸ ᱫᱩᱠ ᱦᱚᱪᱚᱭᱮ ᱦᱩᱭᱩᱜ-ᱟ
ᱦᱮᱸ ᱱᱚᱝᱠᱟ ᱧᱮᱞᱚᱜ ᱠᱟᱱ ᱜᱮᱭᱟ ᱡᱮ ᱫᱩᱠ ᱡᱩᱫᱤ ᱡᱩᱠ ᱡᱩᱫᱤ ᱵᱚᱱ ᱦᱟᱹᱴᱤᱧᱟ ᱦᱟᱹᱴᱤᱧ ᱫᱚ ᱜᱟᱱᱚᱜ ᱜᱮᱭᱟ ᱢᱮᱱᱠᱷᱟᱱ ᱚᱲᱟᱜ ᱨᱮᱱ ᱡᱟᱦᱟᱸᱭ ᱠᱟᱱᱟᱭ ᱚᱲᱟᱜ ᱨᱮᱱ ᱡᱩᱫᱤ ᱚᱲᱟᱜ ᱦᱚᱲ ᱴᱷᱮᱱᱮᱢ ᱦᱟᱹᱴᱤᱧᱟ ᱮᱸᱰᱮᱠᱷᱟᱱ ᱫᱚ ᱱᱟᱯᱟᱭ ᱠᱟᱛᱷᱟ ᱠᱟᱱᱟ
ᱠᱤᱫᱛᱩ ᱦᱮᱸ ᱮᱴᱟᱜ ᱦᱚᱲ ᱴᱷᱮᱱᱮᱢ ᱦᱟᱹᱴᱤᱧ ᱠᱷᱟᱱ ᱫᱚ
ᱵᱟᱝ ᱠᱚ ᱠᱚᱭᱚᱜ ᱵᱮᱸᱜᱮᱫ ᱟᱵᱚᱱ ᱠᱟᱱᱟ ᱟᱫᱚ ᱦᱟᱸᱜ ᱦᱮᱸ ᱩᱱᱫᱚ ᱫᱩᱠ ᱮᱭ ᱠᱟᱨᱚᱱ ᱛᱮ ᱵᱮᱥᱤᱜ ᱛᱟᱵᱚᱱᱟ ᱩᱱᱫᱚ ᱦᱟᱸᱜ ᱦᱚᱲ ᱴᱷᱮᱱ ᱡᱩᱫᱤ ᱫᱩᱠ ᱢᱮᱱ ᱵᱚᱱ ᱪᱟᱞᱟᱜ-ᱟ ᱥᱮ ᱥᱚᱫᱚᱨᱟ ᱟᱫᱚ ᱩᱱ ᱫᱚ ᱟᱵᱚᱣᱟᱜ ᱫᱩᱠ ᱫᱚ ᱦᱟᱸᱜ ᱱᱤᱱᱫᱟᱭ ᱛᱟᱵᱚᱱᱟᱠᱚ
ᱦᱳᱭ ᱦᱳᱭ ᱢᱟᱱᱮ ᱩᱱᱤ ᱫᱚ ᱦᱚᱜ-ᱚᱭ ᱡᱮ ᱫᱩᱠ ᱠᱟᱱᱟᱢ ᱥᱮ ᱟᱢ ᱱᱚᱝᱠᱟᱱᱟᱜ ᱵᱤᱯᱚᱫ ᱨᱮᱢ ᱯᱟᱲᱟᱣ ᱟᱠᱟᱱᱟ ᱟᱢ ᱫᱚ ᱵᱷᱟᱹᱜᱤ ᱦᱚᱨ ᱫᱚ ᱵᱟᱭ ᱩᱫᱩᱜ ᱟᱢᱟ ᱩᱱᱤ ᱟᱨ ᱦᱚᱸ ᱦᱚᱭ ᱢᱟ ᱵᱷᱟᱹᱜᱤᱭ ᱱᱟᱭ ᱚᱱᱮ ᱚᱱᱠᱟ ᱢᱤᱫᱴᱟᱝ ᱩᱭᱦᱟᱹᱨ ᱪᱤᱱᱛᱟᱹ ᱦᱤᱡᱩᱜ ᱛᱟᱠᱚᱣᱟ
ᱢᱮᱱ ᱢᱟᱠᱚ ᱢᱮᱱ ᱜᱮᱭᱟ ᱢᱤᱫ ᱵᱟᱨ ᱫᱚᱠᱚ